ᱩ ᱩᱠᱩᱨ ᱚᱠᱟ ᱨᱮ ᱜᱚᱴᱟ ᱵᱟᱢ ᱪᱟᱞᱟᱜᱼᱟ?
ᱪᱟᱞᱟᱜ ᱦᱩᱭᱩᱜᱼᱟ ᱦᱚᱜᱼᱚᱭ ᱛᱟᱲᱟᱢ ᱦᱩᱭ ᱠᱟᱱᱟ ᱟᱫᱚ ᱛᱟᱲᱟᱢ ᱛᱟᱲᱟᱢ ᱛᱮ ᱞᱟᱸᱜᱟ ᱧᱚᱜ ᱜᱮ ᱵᱩᱡᱷᱟᱹᱜ ᱠᱟᱱᱟ ᱛᱚ᱾
ᱦᱩ ᱤᱧᱫᱚᱧ ᱞᱟᱦᱟ ᱟᱠᱟᱱᱟ ᱤᱭᱟᱜ ᱠᱷᱟᱛᱤᱨ ᱛᱮ ᱪᱟᱞᱟᱜ ᱠᱟᱱ᱾
ᱟᱪᱪᱷᱟ ᱟᱪᱷᱟ ᱚᱠᱟ ᱥᱮᱜ ᱛᱮ ᱵᱤᱱ ᱪᱟᱞᱟᱣᱮᱱᱟ ᱵᱟᱹᱭᱦᱟᱹᱲ ᱥᱮᱫᱛᱮ ᱥᱮᱫ ᱱᱚᱝᱠᱟ ᱨᱟᱥᱛᱟ ᱨᱟᱥᱛᱟ ᱛᱮ?
ᱤᱧ ᱫᱚ ᱨᱟᱥᱛᱟ ᱨᱟᱥᱛᱟ ᱛᱮᱜᱤᱧ ᱪᱟᱞᱟᱜ ᱠᱟᱱᱟ ᱵᱟᱹᱭᱦᱟᱹᱲ ᱠᱚᱨᱮ ᱡᱟ ᱞᱚᱥᱚᱫ ᱱᱤᱛᱚᱝ᱾
ᱟᱪᱮᱜ ᱤᱧ ᱫᱚ ᱱᱚᱝᱠᱟ ᱵᱟᱹᱭᱦᱟᱹᱲ ᱛᱤᱧ ᱥᱚᱡᱷᱮ ᱠᱟᱫᱟ ᱟᱨᱠᱤ ᱚᱱᱟ ᱫᱟᱜ ᱠᱷᱚᱡ ᱜᱮ ᱟᱫᱚ ᱤᱧ ᱞᱟᱭ ᱫᱟ ᱥᱩᱨᱩᱜ ᱟᱥᱮ ᱱᱚᱝᱠᱟ ᱛᱮᱫᱚ᱾
ᱦᱮᱸ ᱥᱩᱨ ᱫᱚ ᱠᱟᱱᱟ ᱟᱫᱚ ᱡᱟᱭᱦᱳᱠ ᱤᱧ ᱫᱚ ᱞᱟᱦᱟᱨ ᱨᱤᱧ ᱩᱰᱩᱠ ᱠᱟᱱᱟ ᱛᱚ ᱚᱱᱟᱛᱮ ᱞᱟᱹᱭᱫᱟᱹᱧ ᱱᱚᱣᱟ ᱨᱟᱥᱛᱟ ᱛᱮᱜᱤᱧ ᱪᱟᱞᱟᱜᱼᱟ᱾ ᱟᱫᱚ ᱞᱚᱥᱚᱫ ᱫᱚ ᱚᱱᱟ ᱫᱚ ᱠᱚᱭ ᱟᱫᱚᱭ ᱢᱟᱰᱟ ᱵᱟᱲᱟᱭᱟ᱾
ᱦᱮᱸ ᱦᱮᱸ ᱟᱫᱚ ᱨᱟᱥᱛᱟ ᱨᱮ ᱠᱚᱲᱟ ᱠᱚ ᱵᱟᱢ ᱧᱟᱢ ᱠᱮᱜ ᱠᱚᱣᱟ ᱡᱟᱦᱟᱸᱭ ᱠᱚ ᱠᱚᱲᱟ ᱠᱚ ᱟᱵᱚᱨᱮᱱ ᱠᱚᱲᱟ ᱠᱚ᱾
ᱦᱮᱸ ᱧᱟᱢ ᱠᱟᱜ ᱠᱩᱣᱟᱹᱧ ᱰᱷᱟᱹᱨ ᱦᱚᱲ ᱜᱮ ᱦᱚᱜᱼᱚᱭ ᱛᱚᱞᱮ ᱪᱟᱞᱟᱜ ᱠᱟᱱᱟ᱾ ᱟᱫᱚ ᱤᱭᱟᱹ ᱵᱚᱞ ᱫᱚᱢ ᱟᱹᱜᱩᱭᱮᱫᱟ ᱥᱮ ᱮᱴᱟᱜ ᱦᱚᱲ ᱠᱚ ᱟᱹᱜᱩᱭᱮᱫᱟ?
ᱟᱯᱮ ᱯᱮ ᱟᱹᱜᱩ ᱛᱚᱨᱟᱭᱟ ᱟᱫᱚ ᱚᱱᱟ ᱟᱯᱮ ᱯᱮ ᱟᱜᱩ ᱛᱚᱨᱟᱭᱟ ᱟᱫᱚ ᱚᱱᱟ ᱦᱚᱛᱮᱡ ᱛᱮ ᱤᱧ ᱫᱚ ᱵᱚᱞ ᱠᱚᱫᱚ ᱵᱟᱹᱧ ᱥᱟᱵ ᱞᱮᱫᱟ ᱟᱫᱚ ᱥᱩᱫᱩ ᱤᱧᱟᱹᱜ ᱥᱟᱯᱟᱵ ᱠᱚᱜᱮᱧ ᱥᱟᱵ ᱵᱟᱲᱟ ᱠᱮᱫᱟ᱾
ᱚ ᱴᱷᱤᱠ ᱜᱮᱭᱟ ᱛᱟᱦᱚᱞᱮ ᱠᱷᱟᱱ ᱟᱹᱜᱩᱭᱟᱠᱚ ᱠᱷᱟᱱ ᱡᱟᱦᱟᱸᱭ ᱜᱮ ᱢᱮᱱᱟᱜ ᱠᱚᱜᱮᱭᱟ ᱛᱚ ᱵᱟᱹᱠᱤ ᱵᱟᱨ ᱦᱚᱲ ᱜᱟᱱ᱾
ᱟᱪᱪᱷᱟ ᱟᱪᱪᱷᱟ ᱵᱟᱠᱷᱟᱱ ᱵᱚᱞ ᱡᱩᱫᱤ ᱵᱟᱵᱚᱱ ᱟᱹᱜᱩᱭᱟ ᱛᱟᱦᱚᱞᱮ ᱪᱮᱜ ᱵᱚᱱ ᱠᱷᱮᱞᱟ? ᱚᱱᱟ ᱵᱚᱞ ᱫᱚ ᱟᱹᱜᱩ ᱜᱮ ᱞᱟᱜᱟᱜ ᱠᱟᱱᱟ ᱦᱮᱸ ᱥᱮ ᱦᱮᱸ ᱦᱮᱸ ᱟᱨ ᱢᱤᱜᱴᱮᱱ ᱵᱟᱨᱭᱟ ᱫᱚ ᱵᱟᱝ ᱢᱚᱬᱮ ᱛᱩᱨᱩᱭ ᱜᱚᱴᱮᱱ ᱵᱚᱞ ᱟᱹᱜᱩᱭ ᱛᱟᱵᱚᱱ ᱯᱮ ᱥᱮ ᱪᱮᱫ᱾
ᱦᱮᱸ ᱯᱮᱭᱟ ᱫᱚᱞᱮ ᱟᱹᱜᱩᱭᱮᱫᱟ ᱟᱞᱮ ᱜᱮ ᱟᱨ ᱵᱟᱹᱠᱤᱭᱟᱜ ᱠᱚ ᱚᱱᱮ ᱛᱟᱦᱮᱸ ᱠᱟᱱ ᱜᱮᱭᱟ᱾
ᱟᱪᱪᱷᱟ ᱟᱪᱪᱷᱟ ᱚᱱᱟ ᱠᱚᱜᱮ ᱚᱱᱠᱟ ᱰᱷᱟᱹᱨ ᱧᱚᱜ ᱠᱚᱲᱟ ᱡᱩᱫᱤ ᱵᱚᱱ ᱦᱩᱭᱩᱜᱼᱟ ᱛᱟᱦᱚᱞᱮ ᱢᱤᱫᱴᱮᱱ ᱵᱟᱨᱭᱟ ᱵᱚᱞ ᱫᱚ ᱪᱮᱜ ᱠᱟ ᱵᱚᱱ ᱠᱷᱮᱞᱟ᱾
ᱦᱩ ᱡᱚᱛᱚ ᱦᱚᱲ ᱵᱟᱵᱚᱱ ᱧᱟᱢ ᱫᱚ ᱥᱚᱢᱚᱭ ᱥᱚᱢᱚᱭ ᱨᱮ᱾ ᱟᱨ ᱢᱤᱜᱴᱟᱝ ᱠᱟᱛᱷᱟ ᱦᱩᱭᱩᱜ ᱠᱟᱱᱟ ᱡᱮ ᱤᱭᱟᱹ ᱛᱮᱦᱮᱧ ᱫᱚ ᱛᱮᱦᱮᱧ ᱫᱚ ᱜᱚᱰᱟ ᱥᱟᱯᱟᱭ ᱦᱩᱭᱩᱜ ᱞᱟᱹᱜᱤᱜ ᱠᱷᱟᱱ
ᱟᱪᱪᱷᱟ ᱟᱪᱪᱷᱟ ᱟᱫᱚ ᱫᱚᱢᱮ ᱡᱷᱩᱲ ᱠᱟᱱ ᱥᱮ ᱚᱱᱟ ᱥᱟᱭᱤᱰ ᱠᱚᱨᱮ ᱥᱮ ᱪᱮᱫ?
ᱦᱮᱸ ᱥᱟᱜᱟᱫ ᱠᱚ ᱫᱚᱢᱮ ᱡᱟᱱᱟᱢ ᱠᱟᱱᱟ ᱛᱚ ᱠᱷᱟᱲᱟᱝ ᱠᱚ ᱫᱚᱢᱮ ᱢᱮᱱᱟᱜᱼᱟ ᱚᱱᱟ ᱠᱚ ᱞᱟᱹᱭ ᱫᱟᱹᱧ ᱛᱮᱦᱤᱧ ᱫᱚᱵᱚᱱ ᱥᱟᱯᱟᱭᱟᱺ ᱟᱯᱷᱚᱨ ᱮᱫ ᱠᱷᱟᱱ ᱵᱚᱱ
ᱚ
ᱟᱪᱪᱷᱟ ᱟᱪᱪᱷᱟ, ᱛᱟᱦᱚᱞᱮ ᱠᱟᱹᱴᱟᱹᱨᱤ ᱠᱚᱫᱚ ᱤᱫᱤ ᱫᱚᱨᱠᱟᱨ-ᱚᱜ ᱠᱟᱱᱟ ᱛᱚ, ᱠᱟᱹᱴᱟᱹᱨᱤ ᱠᱚ, ᱠᱩᱰᱤ ᱠᱚ, ᱱᱟᱦᱮᱞ ᱤᱭᱟᱹ ᱠᱚ ᱚᱱᱠᱟ ᱱᱟᱜ ᱥᱟᱯᱟ ᱨᱮᱱᱟᱜ ᱡᱚᱱᱛᱨᱚ ᱯᱟᱹᱛᱤ ᱠᱚ᱾
ᱢᱟᱱᱮ ᱤᱭᱟᱹ ᱴᱟᱝᱱᱟ ᱟᱨ ᱢᱤᱫᱴᱟᱝ ᱫᱟᱛᱨᱚᱢ ᱥᱟᱵ ᱦᱩᱭ ᱠᱟᱱᱟ ᱛᱚ᱾ ᱟᱨᱚ ᱦᱟᱸᱜ ᱠᱷᱟᱱ ᱚᱠᱚᱭ ᱠᱚ ᱪᱮᱫ ᱠᱚᱠᱚ ᱟᱹᱜᱩᱭ ᱮᱜ ᱚᱱᱟ ᱜᱮ ᱧᱮᱞ ᱦᱩᱭᱩᱜ ᱠᱟᱱᱟ? ᱦᱮᱸ,
ᱟᱪᱪᱷᱟ ᱟᱪᱪᱷᱟ ᱪᱷᱟ, ᱟᱫᱚ ᱚᱱᱠᱟ ᱥᱳᱨ ᱥᱳᱯᱳᱨ ᱡᱟᱦᱟᱸᱭ ᱠᱚᱲᱟ ᱠᱚ ᱢᱮᱱᱟᱜ ᱠᱚᱣᱟ ᱚᱱᱛᱮ ᱨᱮᱱ ᱵᱷᱮᱡᱟ ᱠᱚ ᱡᱩᱫᱤ ᱵᱟᱵᱚᱱ ᱠᱩᱲᱟᱹᱜ ᱱᱟᱜ ᱠᱷᱟᱡ ᱠᱟᱹᱴᱟᱹᱨᱤ ᱴᱟᱸᱜᱟ ᱠᱚ ᱥᱮ ᱪᱮᱫ?
ᱦᱮᱸ ᱦᱮᱸ,
ᱦᱩᱸ ᱦᱩᱸ ᱦᱳᱭ ᱢᱮᱫᱴᱮᱱ, ᱵᱟᱨᱭᱟ ᱠᱚᱲᱟ ᱛᱚ᱾ ᱛᱤ ᱛᱮᱦᱚᱸ ᱵᱚᱱ ᱫᱷᱩᱨᱟᱹᱜ ᱠᱚᱜᱼᱟ, ᱟᱨᱠᱤ ᱡᱟᱦᱟᱸ ᱛᱤᱱᱟᱹᱜ ᱜᱮ ᱛᱩᱫ ᱜᱟᱱᱚᱜ-ᱟ ᱩᱱᱟᱹᱜ ᱵᱚᱱ ᱛᱩᱫ ᱵᱟᱲᱟᱭᱟ᱾
ᱵᱟᱠᱷᱟᱱ ᱡᱟ ᱞᱟᱴᱷᱟᱜ ᱠᱟᱱᱟ ᱱᱚᱣᱟ ᱯᱮᱱ ᱠᱚᱨᱮ ᱦᱩᱥ ᱠᱚᱨᱮ᱾ ᱢᱟᱱᱮ ᱟᱹᱰᱤ ᱨᱤᱜᱤ ᱰᱤᱥᱴᱟᱵᱟᱭ ᱱᱚᱣᱟ ᱥᱟᱜᱟᱫ ᱫᱚ ᱟᱨᱚ ᱧᱮᱞ ᱨᱮᱦᱚ ᱵᱟᱹᱲᱤᱡ ᱧᱮᱞᱚᱜ-ᱟ᱾
ᱦᱳᱭ ᱦᱳᱭ ᱦᱳᱭ, ᱟᱨ ᱚᱱᱟ ᱦᱩᱥ ᱠᱚᱨᱮ ᱟᱹᱰᱤ ᱡᱳᱨ ᱜᱮ ᱞᱟᱴᱷᱟᱜ ᱠᱟᱱᱟ ᱥᱮ᱾ ᱟᱫᱚ ᱯᱚᱨᱮ ᱛᱮ ᱵᱟᱵᱟᱫ ᱵᱟᱵᱟᱫ ᱜᱮ ᱵᱩᱡᱷᱟᱹᱜ ᱠᱟᱱᱟ ᱦᱮᱸ ᱥᱮ ᱵᱟᱝ᱾
ᱦᱩᱸ,
ᱦᱮᱸ ᱦᱮᱸ ᱟᱫᱚ ᱡᱟᱦᱟᱸ ᱱᱟᱜ ᱤᱭᱟᱹ ᱜᱚᱰ- ᱡᱷᱟᱹᱞ ᱡᱷᱟᱹᱞ ᱫᱚ ᱦᱚᱜ-ᱚᱭ ᱛᱚ ᱜᱟᱹᱰᱟᱹᱭᱟᱹ ᱠᱩᱧ ᱛᱤᱭᱟᱹᱜ ᱟᱹᱜᱩᱭ ᱫᱟ ᱵᱟᱲᱮ ᱵᱩ- ᱴᱟᱹ ᱠᱚᱧ ᱛᱤᱭᱟᱹᱜ ᱟᱹᱜᱩᱭ ᱫᱟ᱾
ᱚ ᱴᱷᱤᱠ ᱜᱮᱭᱟ ᱫᱮᱞᱟ ᱦᱤᱡᱩᱜ ᱢᱮ᱾
ᱟᱪᱪᱷᱟ ᱛᱟᱦᱚᱞᱮ ᱜᱚᱰᱟ ᱨᱮ ᱡᱩᱫᱤ ᱡᱟᱦᱟᱸ ᱱᱟᱜ ᱴᱟᱴᱠᱟ ᱜᱮ ᱯᱨᱳᱜᱨᱟᱢ ᱵᱚᱱ ᱫᱚᱦᱚ ᱠᱮᱫᱟ ᱥᱮ ᱪᱮᱫ ᱥᱮ ᱮᱢᱱᱤ ᱜᱮᱵᱚᱱ ᱥᱟ- ᱯᱟ ᱵᱟᱲᱟᱭᱟ?
ᱯᱳᱜᱨᱟᱢ ᱵᱚᱞᱛᱮ ᱦᱟᱸᱜ ᱠᱷᱟᱱ ᱫᱚᱦᱚᱭ ᱦᱩᱭᱩᱜ-ᱟ ᱠᱷᱮᱞ᱾ ᱠᱤᱪᱷᱩ ᱫᱤᱱ ᱯᱚᱨ ᱚᱱᱟ ᱜᱮ ᱚᱱᱟᱛᱮ ᱞᱟᱹᱜ ᱠᱟᱱᱟ ᱥᱟᱯᱟ ᱠᱟᱜ-ᱟ ᱵᱚᱱ᱾ ᱱᱤᱛᱚᱜ ᱠᱷᱚᱱᱟᱝ ᱵᱚᱱ ᱥᱟᱯᱟ ᱞᱮᱠᱷᱟᱱ ᱩᱱ ᱛᱮ ᱦᱩᱭᱩᱜ ᱛᱟᱵᱚᱱᱟ᱾
ᱦᱮᱸ ᱦᱮᱸ ᱦᱮᱸ ᱦᱮᱸ, ᱚ ᱛᱟᱦᱞᱮ ᱛᱤᱥ ᱛᱮ ᱠᱷᱮᱞ ᱵᱚᱱ ᱫᱚᱦᱚ ᱵᱟᱲᱟᱭᱟ᱾ ᱚᱱᱠᱟ ᱞᱚᱜᱚᱱ ᱧᱚᱜ ᱜᱮ ᱱᱤᱛᱚᱜ ᱫᱚᱢᱮ ᱫᱟᱜ ᱫᱟᱭ ᱪᱤᱠᱟᱹ ᱛᱮ ᱠᱷᱮᱞ ᱠᱚᱦᱚᱸ ᱵᱚᱱ ᱫᱚᱦᱚᱭᱟ ᱚᱱᱟ ᱜᱮᱛᱚ᱾
ᱦᱩᱸ ᱵᱟᱝ ᱟᱫᱚ ᱫᱟᱜ ᱫᱟᱜ ᱛᱮᱜᱮ ᱠᱷᱮᱞ ᱫᱚ ᱱᱮᱛᱟᱨ ᱡᱟᱹᱯᱩᱫ ᱫᱤᱱ ᱜᱮᱛᱚ᱾ ᱟᱫᱚ ᱚᱱᱟ ᱜᱮ ᱵᱷᱮᱲᱟ ᱠᱷᱮᱞ᱾ ᱵᱷᱮᱲᱟ ᱠᱷᱮᱞ ᱫᱚᱦᱚ ᱦᱩᱭᱩᱜ ᱞᱟᱹᱜᱤᱫ ᱟᱨᱠᱤ ᱳᱭ ᱟᱨ ᱵᱮᱥᱤ ᱫᱤᱱ ᱫᱚ ᱵᱟᱠᱤ ᱵᱟᱹᱱᱩᱜ-ᱟ, ᱴᱤᱢ ᱠᱚ ᱥᱟᱵ ᱠᱚ ᱮᱦᱚᱵ ᱠᱚ ᱮᱦᱚᱵ ᱫᱚᱠᱚ ᱠᱟᱫᱟ᱾
ᱟᱪᱪᱷᱟ ᱟᱪᱪᱷᱟ ᱱᱚᱝᱠᱟ ᱞᱟᱦᱟ ᱠᱷᱚᱱᱟᱜ ᱜᱮᱠᱚ ᱞᱟᱹᱭ ᱫᱚᱦᱚ ᱟᱵᱚᱱ ᱠᱟᱱᱟ ᱥᱮ ᱪᱮᱫ᱾ ᱡᱮ ᱟᱯᱮᱭᱟᱜ ᱜᱚᱰᱟ ᱨᱮ ᱠᱷᱮᱞ ᱦᱩᱭ ᱞᱮᱱ ᱠᱷᱟᱱ ᱞᱟᱹᱭ ᱟᱞᱮ ᱯᱮ ᱥᱮ ᱪᱮᱫ?
ᱟᱫᱚ ᱱᱚᱝᱠᱟ ᱡᱟᱹᱭ ᱛᱟᱹᱭ ᱠᱚᱲᱟ ᱫᱚ ᱵᱟᱵᱚᱱ ᱫᱚᱦᱚ ᱠᱚᱣᱟ, ᱢᱟᱱᱮ ᱡᱟᱹᱭ ᱛᱟᱹᱭ ᱴᱤᱢ ᱫᱚ ᱵᱟᱵᱚᱱ ᱫᱚᱦᱚ ᱠᱚᱣᱟ᱾ ᱚᱱᱠᱟ ᱜᱮ ᱧᱮᱞ
ᱧᱮᱞ ᱠᱟᱛᱮᱫ ᱡᱟᱦᱟᱸᱭ ᱠᱚᱵᱚᱱ ᱩᱱᱠᱩ ᱴᱤᱢ ᱫᱚᱵᱚᱱ ᱟᱜᱩ ᱠᱚᱣᱟ᱾ ᱟᱵᱚ ᱫᱚ ᱛᱟᱜᱽᱲᱟ ᱠᱟᱱ ᱛᱟᱵᱚᱱᱟ ᱥᱮ᱾
ᱵᱟᱠᱷᱟᱱ ᱫᱚ ᱦᱟᱸᱜ ᱠᱷᱟᱱ ᱧᱮᱧᱮᱞ ᱦᱚᱲ ᱦᱚᱥᱮ ᱠᱟᱹᱡ ᱪᱩᱞᱩᱝ ᱠᱩᱥᱤ ᱦᱚᱪᱚ ᱞᱟᱜᱟᱜ-ᱟ᱾
ᱦᱳᱭ ᱦᱳᱭ᱾ ᱦᱟᱲᱟᱢ, ᱦᱟᱲᱟᱢ ᱠᱚᱠᱚ ᱪᱟᱞᱟᱜ-ᱟ᱾ ᱛᱟᱨᱯᱚᱨᱮ ᱚᱱᱠᱟ ᱟᱵᱚᱨᱮᱱ ᱜᱚᱜᱚ ᱦᱚᱲ ᱠᱚᱦᱚᱸ ᱠᱚ ᱪᱟᱞᱟᱜ ᱜᱮᱭᱟ ᱥᱮ᱾ ᱛᱟᱦᱚᱞᱮ ᱩᱱᱠᱩ ᱦᱚᱸ ᱡᱩᱫᱤ ᱢᱚᱡᱟ ᱵᱟᱠᱚ ᱧᱟᱢᱟ ᱦᱮᱸ ᱥᱮ ᱵᱟᱝ᱾
ᱦᱩᱸ, ᱵᱷᱮᱲᱟ ᱠᱷᱮᱞ ᱵᱚᱞᱮ ᱠᱟᱛᱷᱟ᱾ ᱞᱟᱹᱭ ᱫᱟᱹᱧ ᱟᱢᱟᱜ ᱠᱚᱱᱴᱟᱠᱴ ᱨᱮ ᱡᱩᱫᱤ ᱴᱤᱢ ᱠᱚ ᱢᱮᱱᱟᱜ ᱠᱚ ᱠᱷᱟᱱ?
ᱩᱱᱠᱩ ᱫᱚ ᱱᱟᱦᱟᱜ ᱠᱷᱟᱡ ᱟᱵᱚᱣᱟᱜ ᱜᱚᱰᱟ ᱨᱮᱫᱚ ᱡᱚᱛᱚ ᱦᱚᱲ ᱜᱮ ᱠᱷᱮᱹᱞ ᱥᱟᱱᱟ ᱠᱚᱣᱟ ᱱᱟᱜ ᱠᱷᱟᱡ ᱞᱟᱹᱭ ᱟᱠᱚ ᱟᱞᱮ ᱞᱮ ᱠᱷᱮᱹᱞᱟ ᱟᱞᱮ ᱞᱮ ᱠᱷᱮᱹᱞᱟ ᱟᱫᱚ ᱚᱱᱠᱟᱜᱮ ᱧᱮᱞ ᱠᱟᱛᱮᱜ ᱵᱚᱱ ᱟᱹᱜᱩ ᱠᱚᱣᱟ ᱟᱹᱨᱠᱤ ᱚᱱᱠᱟ ᱡᱟᱭ ᱛᱟᱹᱭ ᱴᱤᱢ ᱫᱚ ᱵᱟᱵᱚᱱ ᱟᱹᱜᱩ ᱠᱚᱣᱟ ᱱᱤᱭᱟᱹᱵᱟᱨ ᱫᱚ ᱤᱧᱤᱧ ᱢᱚᱱᱮᱭ ᱠᱟᱫᱟ ᱟᱹᱨᱠᱤ ᱾ ᱚᱱᱠᱟ ᱴᱤᱢ ᱫᱚᱠᱚ ᱞᱟᱹᱭ ᱫᱚᱠᱚ ᱞᱟᱹᱭ ᱵᱟᱲᱟᱹᱧ ᱠᱟᱱᱟ ᱜᱮᱭᱟ ᱞᱟᱦᱟ ᱠᱷᱚᱱᱟᱜ ᱜᱮ ᱟᱹᱨᱠᱤ ᱾
ᱚᱱᱟᱜᱮ ᱮᱱᱠᱷᱟᱱ ᱟᱢ ᱦᱚᱸ ᱠᱟᱹᱡ ᱠᱚᱱᱴᱟᱠᱴ ᱢᱮᱱᱟᱜ ᱛᱟᱢ ᱠᱷᱟᱱ ᱛᱟᱦᱞᱮ ᱢᱮᱱ ᱞᱮᱜᱟᱣ ᱟᱠᱚᱢᱮ ᱡᱮ ᱠᱷᱮᱹᱞ ᱞᱮ ᱫᱚᱦᱚᱭᱮᱫᱟ ᱱᱚᱝᱠᱟᱜ ᱠᱷᱟᱱ ᱡᱩᱫᱤ ᱯᱮ ᱥᱟᱵ ᱠᱷᱟᱱ ᱟᱹᱨᱠᱤ
ᱦᱳᱭ ᱦᱳᱭ ᱦᱳᱭ ᱟᱨ ᱱᱤᱝᱠᱟᱹ ᱟᱵᱚ ᱫᱚ ᱦᱮᱱᱰ ᱵᱤᱞ ᱥᱮ ᱯᱳᱥᱴᱟᱨ ᱠᱚᱫᱚ ᱵᱟᱵᱚᱱ ᱟᱲᱟᱜᱟ ᱠᱟᱨᱚᱱ ᱡᱩᱫᱤ ᱚᱱᱟ ᱯᱳᱥᱴᱟᱨ ᱠᱚᱵᱚᱱ ᱟᱲᱟᱜᱟ ᱛᱟᱦᱚᱞᱮ ᱠᱷᱟᱹᱪᱮ ᱴᱤᱢ ᱱᱟᱜ ᱠᱷᱟᱱ ᱢᱟᱱᱮ ᱡᱩᱫᱤ ᱵᱚᱛᱛᱨᱤᱥ ᱴᱤ ᱴᱤᱢ ᱨᱮᱱᱟᱜ ᱵᱚᱱ ᱫᱚᱦᱚᱭᱟ ᱮᱱᱟᱜ ᱠᱷᱟᱱ ᱮᱠᱥᱚᱴᱤ ᱯᱟᱨᱚᱢ ᱴᱤᱢ ᱠᱚ ᱦᱩᱭ ᱜᱚᱫᱚᱜᱼᱟ᱾
ᱚᱱᱟᱛᱮ ᱞᱤᱢᱤᱴ ᱨᱮᱱᱟᱜ ᱜᱮ ᱵᱷᱟᱜᱤᱭᱟ ᱵᱟᱠᱷᱟᱱ ᱟᱨᱚ ᱵᱟᱝ ᱠᱚ ᱠᱷᱟᱱ ᱚᱠᱟᱞᱮᱠᱟ ᱟᱨᱚ ᱢᱟᱥᱮ
ᱦᱳᱭ ᱦᱳᱭ ᱵᱚᱨᱚᱝ ᱵᱚᱱ ᱱᱮᱣᱛᱟ ᱟᱹᱜᱩ ᱠᱚᱣᱟ ᱡᱮ ᱟᱯᱮ ᱦᱤᱡᱩᱜ ᱯᱮ ᱟᱯᱮ ᱠᱷᱮᱹᱞ ᱞᱮ ᱠᱩᱥᱤ ᱠᱟᱣᱫᱟ ᱦᱟᱱᱮ ᱦᱟᱱᱟ ᱜᱚᱰᱟ ᱨᱮᱞᱮ ᱧᱮᱞ ᱞᱮᱫ ᱛᱟᱯᱮᱭᱟ ᱾ ᱟᱹᱰᱤ ᱡᱳᱨ ᱜᱮᱞᱮ ᱠᱩᱥᱤᱠᱟᱫ ᱛᱟᱯᱮᱭᱟ ᱟᱨ ᱜᱩᱞᱤ ᱦᱚᱸ ᱟᱹᱰᱤ ᱡᱳᱨᱮ ᱫᱚᱱ ᱫᱟᱲᱮᱭᱟᱜ ᱠᱟᱱ ᱛᱟᱯᱮᱭᱟ ᱛᱟᱦᱞᱮ ᱟᱯᱮ ᱜᱮᱞᱮ ᱟᱹᱜᱩ ᱯᱮᱭᱟ ᱚᱱᱠᱟ ᱠᱟᱛᱮᱫ ᱵᱚᱱ ᱟᱹᱜᱩ ᱠᱚᱣᱟ ᱦᱮᱸ ᱥᱮ ᱪᱮᱫ᱾
ᱦᱮᱸ ᱟᱨ ᱞᱟᱹᱭᱫᱤᱧ ᱱᱚᱜᱼᱚᱭ ᱤᱭᱟᱹ ᱟᱵᱚᱣᱟᱜ ᱡᱟᱦᱟᱸ ᱴᱤᱢ ᱵᱮᱱᱟᱣ ᱦᱩᱭᱩᱜ ᱠᱟᱱ ᱥᱮ ᱪᱮᱫ ᱢᱤᱫᱴᱟᱝ ᱢᱟᱱᱮ ᱵᱟᱨᱦᱮ ᱨᱮᱱ ᱦᱚᱲ ᱦᱚᱦᱚ ᱦᱩᱭᱠᱟᱱᱟ ᱟᱥᱚᱞᱮ᱾ ᱚᱱᱟᱜᱮ ᱵᱟᱝ ᱞᱟᱹᱭ ᱦᱩᱭ ᱠᱟᱱ ᱛᱟᱦᱮᱸᱜ ᱟᱢ ᱫᱚ
ᱦᱮᱸ ᱦᱮᱸ ᱦᱮᱸ
ᱢᱳᱦᱚᱱ ᱵᱟᱜᱟᱱ ᱨᱮ ᱢᱤᱫᱴᱟᱝ ᱠᱷᱮᱹᱞ ᱛᱟᱵᱚᱱ ᱫᱚᱭ᱾
ᱦᱳᱭ ᱦᱳᱭ ᱦᱳᱭ ᱟᱫᱚ ᱩᱱᱤ ᱩᱱᱤ ᱩᱱᱤ ᱯᱮ ᱟᱫᱚ ᱤᱧ ᱟᱹᱣᱨᱤ ᱞᱟᱹᱭ ᱛᱮᱜᱮ ᱯᱮ ᱦᱚᱦᱚ ᱟᱫᱮᱭᱟ ᱩᱱᱤ᱾
ᱵᱟᱝ ᱟᱫᱚ ᱩᱱᱫᱚ ᱠᱚᱱᱴᱟᱠ ᱨᱮ ᱵᱟᱞᱮ ᱧᱟᱢ ᱠᱟᱜ ᱢᱮ ᱛᱟᱦᱮᱸᱫ ᱟᱥᱚᱞᱮ᱾
ᱟᱪᱪᱷᱟ ᱟᱪᱪᱷᱟ ᱛᱟᱹᱣ ᱴᱷᱤᱠ ᱜᱮᱭᱟ ᱢᱟ ᱠᱳᱱᱳ ᱪᱟᱯ ᱫᱚ ᱵᱟᱹᱱᱩᱜ ᱟᱱᱟ᱾ ᱠᱷᱟᱡ ᱩᱱᱤ ᱦᱚᱸ ᱟᱵᱚᱨᱮᱱ ᱠᱚᱲᱟ ᱠᱟᱱ ᱜᱮᱭᱟᱭ, ᱟᱫᱚ ᱟᱯᱮᱭᱟᱜ ᱟᱯᱮᱭᱟᱜ ᱢᱚᱛᱟᱢᱚᱛ ᱜᱮ ᱤᱧᱟᱹᱜ ᱦᱚᱸᱛᱚ ᱢᱚᱛ ᱢᱮᱱᱟᱜ ᱛᱤᱧᱟᱹ ᱠᱳᱱᱳ ᱪᱟᱯ ᱵᱟᱹᱱᱩᱜ-ᱟ᱾ ᱵᱟᱭᱨᱮ ᱠᱷᱚᱱᱟᱜ ᱟᱫᱚ ᱚᱱᱠᱟ ᱜᱮ ᱢᱮᱫᱴᱮᱱ ᱵᱟᱨᱭᱟ ᱥᱟᱶᱛᱮ ᱟᱨᱚ ᱮ ᱟᱹᱜᱩ ᱵᱟᱯᱮ ᱢᱮᱛᱟ ᱞᱮᱭᱟ ᱢᱮᱛᱟ ᱫᱮᱭᱟ ᱟᱹᱨᱠᱤ ᱚᱱᱠᱟ ᱟᱵᱚᱣᱟᱜ ᱠᱷᱮᱹᱞ ᱞᱟᱦᱟᱨᱮ ᱢᱤᱫᱴᱮᱱ ᱚᱝᱠᱟ ᱚ ᱫᱚᱦᱚ ᱦᱩᱭ ᱠᱚᱜᱼᱟ ᱟᱹᱨᱠᱤ, ᱡᱟᱜᱽᱞᱤᱝ ᱯᱷᱟᱜᱽᱞᱤᱝ ᱫᱚᱦᱚ ᱦᱩᱭ ᱠᱚᱜᱼᱟ ᱟᱹᱨᱠᱤ ᱾
ᱢᱮᱱᱫᱚ ᱢᱮᱱ ᱦᱩᱭ ᱠᱟᱱ ᱛᱟᱦᱮᱸᱫᱼᱟ ᱫᱮᱠᱷᱤ ᱪᱤᱠᱟᱹᱭᱮᱫᱟᱭ ᱠᱷᱟᱱ ᱦᱟᱸᱜ ᱠᱷᱚᱵᱚᱨᱟᱭ ᱛᱚ ᱱᱟᱜ ᱠᱷᱟᱱ᱾
ᱦᱮᱸ ᱦᱮᱸ ᱟᱨᱚ ᱵᱤᱫᱮᱥ ᱨᱮᱱ ᱠᱤᱪᱷᱩ ᱠᱚᱲᱟᱭ ᱡᱩᱫᱤ ᱟᱹᱜᱩ ᱛᱚᱨᱟ ᱠᱮᱠᱚᱣᱟᱭ ᱵᱷᱟᱹᱜᱤ ᱠᱚᱜᱼᱟ ᱟᱹᱨᱠᱤ ᱾ ᱡᱟᱦᱟᱸᱭ ᱯᱷᱩᱴᱵᱚᱞ ᱤᱥᱠᱤᱞ ᱢᱮᱱᱟᱜ ᱛᱟᱠᱚᱣᱟ, ᱩᱱᱠᱩ ᱠᱷᱮᱞ ᱞᱟᱦᱟ ᱢᱤᱫᱴᱮᱱ ᱵᱟᱨᱭᱟ ᱤᱥᱠᱤᱞ ᱠᱚ ᱫᱮᱠᱷᱟᱣ ᱠᱮᱭᱟ ᱟᱹᱨᱠᱤ ᱾
ᱦᱮᱸ
ᱦᱮᱸ ᱦᱮᱸ ᱛᱟᱦᱞᱮ ᱪᱮᱫᱠᱟ ᱢᱟᱱᱮ ᱦᱳᱭ ᱦᱳᱭ ᱛᱟᱦᱚᱞᱮ ᱪᱮᱫ ᱞᱮᱠᱟ ᱚᱱᱟ ᱫᱚᱠᱟᱱ ᱠᱚᱨᱮ ᱫᱚ ᱪᱮᱫ ᱞᱮᱠᱟ ᱵᱚᱱ ᱵᱮᱵᱚᱥᱛᱷᱟᱭᱟ ᱢᱟᱱᱮ ᱱᱚᱝᱠᱟ ᱞᱤᱡᱽ ᱜᱮᱵᱚᱱ ᱟᱲᱟᱜᱟ ᱥᱮ ᱟᱵᱚ ᱛᱮᱜᱮ ᱵᱚᱱ ᱫᱚᱠᱟᱱᱟ ᱱᱟᱜ ᱠᱷᱟᱡ᱾
ᱚᱱᱟ ᱜᱮᱛᱚ ᱚᱱᱮ ᱚᱱᱟ ᱠᱚᱜᱮ ᱠᱟᱹᱡ ᱵᱚᱱ ᱛᱮᱦᱤᱧ ᱵᱚᱱ ᱱᱚᱰᱮ ᱦᱮᱡ ᱠᱟᱛᱮᱫ ᱵᱚᱱ ᱜᱚᱞᱯᱚ ᱵᱟᱲᱟᱭᱟ ᱞᱟᱹᱭ ᱫᱟᱹᱧ᱾ ᱡᱮ ᱪᱤᱠᱟᱹᱭᱟᱵᱚᱱ ᱚᱱᱟ ᱠᱚ, ᱛᱟᱯᱚᱨᱮ ᱴᱤᱠᱤᱴ ᱟᱠᱚᱣᱟ ᱵᱚᱱ ᱥᱮ ᱮᱢᱱᱤ ᱤᱭᱟᱹ ᱜᱮᱵᱚᱱ ᱯᱷᱨᱤ ᱛᱮᱜᱮ ᱵᱚᱱ ᱧᱮᱞ ᱦᱚᱪᱚ ᱠᱚᱣᱟ ᱚᱱᱟ ᱦᱚᱸ ᱚᱱᱟ ᱠᱚᱦᱚᱸ ᱵᱚᱱ ᱜᱚᱞᱯᱚᱭᱟ ᱟᱹᱨᱠᱤ ᱛᱮᱦᱤᱧ ᱜᱮ᱾
ᱟᱪᱪᱷᱟ ᱟᱪᱪᱷᱟ ᱟᱫᱚ ᱠᱟᱹᱰᱷᱩᱢ ᱵᱷᱮᱲᱟ ᱵᱚᱱ ᱟᱹᱜᱩᱭᱮᱫ ᱠᱚᱣᱟ ᱛᱚ ᱴᱤᱠᱤᱴ ᱛᱮᱦᱚᱸ ᱦᱳᱭ ᱛᱚ ᱦᱚᱲ ᱫᱚᱠᱚ ᱱᱟᱜ ᱠᱷᱟᱡ ᱠᱚ ᱦᱮᱡ ᱫᱟᱲᱮᱭᱟᱜᱼᱟ ᱥᱮ ᱪᱮᱫ᱾ ᱦᱮᱸ ᱦᱮᱸ ᱦᱳᱭ ᱦᱳᱭ ᱦᱳᱭ ᱟᱫᱚ ᱮᱠᱫᱚᱢ ᱢᱟᱱᱮ ᱠᱟᱰᱟ ᱞᱮᱠᱟᱱ ᱵᱮᱷᱟᱲᱟ ᱜᱮᱵᱚᱱ ᱟᱹᱜᱩ ᱠᱚᱣᱟ ᱢᱟᱱᱮ ᱠᱟᱹᱴᱤᱡ ᱢᱟᱴᱤᱡ ᱵᱷᱮᱲᱟ ᱫᱚ ᱵᱟᱵᱚᱱ ᱮᱢ ᱠᱚᱣᱟ ᱟᱵᱚ᱾
ᱦᱩᱸ᱾ ᱯᱩᱨᱟᱹ ᱢᱟᱱᱮ ᱢᱤᱜᱴᱟᱝ ᱵᱷᱮᱲᱟ ᱵᱷᱮᱲᱟ ᱫᱚ ᱵᱟᱝ ᱯᱩᱨᱟᱹ ᱯᱷᱟᱥ ᱯᱨᱟᱭᱤᱡ ᱜᱮ ᱯᱩᱱᱭᱟ ᱜᱟᱱ ᱵᱷᱮᱲᱟ ᱵᱚᱱ ᱮᱢᱟ ᱠᱚᱣᱟ᱾ ᱢᱟᱱᱮ ᱚᱱᱠᱟ
ᱟᱪᱪᱷᱟ ᱟᱪᱪᱷᱟ ᱟᱪᱪᱷᱟ ᱟᱪᱪᱷᱟ᱾ ᱟᱫᱚ ᱡᱟᱦᱟᱸᱭ ᱟᱹᱱᱟᱹᱝᱮ ᱫᱮᱨᱮᱧ ᱠᱚ ᱡᱟᱦᱟᱸᱭ ᱟᱜ ᱟᱹᱪᱩᱨ ᱠᱚᱜ ᱛᱟᱠᱚᱣᱟ ᱞᱩᱛᱩᱨ ᱨᱮ ᱯᱟᱨᱠ ᱠᱚᱜ ᱛᱟᱠᱚᱣᱟ ᱩᱱᱤ ᱩᱱᱠᱩ ᱵᱷᱮᱲᱟ ᱢᱟᱱᱮ ᱵᱚᱣᱟ ᱠᱚᱣᱟ
ᱩᱱᱠᱩ ᱡᱟᱦᱟᱸᱭ ᱥᱚᱡᱷᱮ ᱫᱮᱨᱮᱧ ᱩᱱᱠᱩ ᱫᱚ ᱵᱟᱵᱚᱱ ᱮᱢ ᱠᱚᱣᱟ᱾
ᱮᱠᱫᱚᱢ᱾
ᱦᱩᱸ ᱦᱩᱸ, ᱦᱩᱸ ᱦᱩᱸ᱾
ᱟᱨ ᱟᱨ ᱦᱩᱭᱩᱜ ᱠᱟᱱᱟ ᱡᱮ ᱵᱷᱮᱲᱟ ᱢᱟᱱᱮ, ᱩᱱᱠᱤᱱ ᱡᱟᱦᱟᱸᱭ ᱛᱷᱟᱲ ᱯᱞᱮᱥ ᱯᱷᱳᱨ ᱯᱞᱮᱥ ᱞᱟᱹᱜᱤᱜ ᱩᱱᱠᱤᱱ ᱜᱤ ᱢᱤᱜᱴᱟᱝ ᱵᱷᱮᱲᱟ ᱠᱚᱢ ᱯᱟᱲᱟᱜ ᱠᱟᱱᱟᱭ᱾ ᱚᱱᱟ ᱡᱩᱫᱤ ᱡᱩᱫᱤ ᱡᱟᱦᱟᱱᱟᱜ ᱠᱚᱨᱮ ᱠᱚᱱᱴᱟᱠ ᱢᱮᱱᱟᱜ ᱛᱟᱢ ᱠᱷᱟᱱ ᱠᱟᱹᱡ ᱮᱢ ᱧᱮᱞ ᱠᱮᱭᱟ᱾
ᱟᱪᱪᱷᱟ ᱟᱪᱪᱷᱟ ᱦᱮᱸ ᱦᱮᱸ ᱛᱟᱞᱦᱮ ᱚᱱᱠᱟᱱᱟᱜ ᱚᱱᱠᱟ ᱵᱷᱮᱲᱟ ᱦᱟᱴ ᱠᱚ ᱢᱮᱱᱟᱜ-ᱟ ᱛᱚ ᱥᱳᱨ ᱥᱩᱯᱩᱨ ᱨᱮ᱾ ᱛᱟᱦᱞᱮ ᱚᱱᱟ ᱠᱚᱨᱮ ᱪᱟᱞᱟᱜ ᱦᱩᱭᱩᱜ-ᱟ ᱵᱷᱮᱲᱟᱭ ᱧᱮᱧ ᱠᱚ ᱦᱩᱭᱩᱜ-ᱟ᱾
ᱵᱤᱥᱤ ᱫᱚ ᱵᱟᱝ ᱳᱭ ᱟᱨᱠᱤ᱾ ᱛᱤᱱᱟᱹᱜ ᱜᱟᱱ ᱦᱩᱭᱩᱜ ᱢᱟᱭ ᱦᱳᱭᱳᱜ ᱢᱟᱭ ᱠᱩᱲᱤ ᱯᱚᱸᱪᱤᱥ ᱠᱤᱡᱤ᱾
ᱟᱪᱪᱷᱟ ᱯᱩᱲᱤ ᱠᱩᱲᱤ ᱯᱚᱸᱪᱤᱥ ᱠᱤᱡᱤ ᱵᱟ᱾ ᱛᱷᱟ ᱛᱷᱟᱲ ᱯᱞᱮᱥ ᱟᱨ ᱯᱳᱨ ᱯᱞᱮᱥ ᱞᱟᱹᱜᱤᱜ ᱵᱟᱝ? ᱟ ᱟᱪᱪᱷᱟ ᱟᱪᱪᱷᱟ ᱦᱮᱸ ᱠᱩᱲᱤ ᱯᱩᱸᱪᱤᱥ ᱦᱮᱸ ᱦᱮᱸ ᱢᱟᱱᱮ ᱠᱩᱲᱤ ᱯᱩᱪᱤᱥ ᱠᱤᱡᱤ ᱡᱩᱫᱤ ᱦᱩᱭᱩᱜ-ᱟᱭ ᱛᱟᱞᱦᱮ ᱢᱚᱴᱟᱢᱩᱴᱤ ᱩᱱᱤ ᱠᱩᱲᱤ ᱠᱤᱡᱤ ᱜᱟᱱ ᱫᱚ ᱱᱟᱜ ᱠᱷᱟᱱᱮ ᱡᱤᱞ ᱜᱮᱭᱟ ᱯᱩᱪᱤᱥ ᱠᱤᱡᱤ ᱡᱩᱫᱤ ᱦᱩᱭᱩᱜ-ᱟᱭ ᱦᱮᱸ ᱥᱮ ᱵᱟᱝ?
ᱦᱩᱸ᱾
ᱦᱮᱸ ᱦᱮᱸ ᱟᱫᱚ ᱪᱮᱜ ᱞᱮᱠᱟ ᱥᱳᱞᱳ ᱟᱱᱟ ᱠᱚᱯᱮ ᱢᱮᱱ ᱵᱟᱲᱟ ᱟᱠᱟᱜ ᱠᱚᱣᱟ ᱡᱮ ᱛᱮᱦᱮᱧᱚᱜ ᱜᱚᱞᱯᱷᱚ ᱢᱮᱱᱟᱜᱼᱟ ᱱᱟᱜ ᱠᱷᱟᱡ ᱜᱚᱰᱟ ᱨᱮ᱾
ᱦᱮᱸ ᱜᱚᱰᱟ ᱠᱷᱟᱱ ᱦᱮᱡ ᱫᱚᱠᱚ ᱦᱤᱡᱩᱜ ᱠᱟᱱᱟ᱾ ᱡᱚᱛᱚ ᱦᱚᱲ ᱜᱮ᱾
ᱟᱪᱪᱷᱟ ᱟᱪᱪᱷᱟ ᱟᱵᱚᱨᱮᱱ ᱡᱟᱦᱟᱸᱭ ᱠᱚ᱾ ᱦᱮᱸ ᱟᱵᱚᱨᱮᱱ ᱡᱟᱦᱟᱸᱭ ᱥᱤᱠᱨᱮᱴᱟᱨᱤ ᱠᱚ ᱠᱟᱱᱟ ᱠᱚ ᱟᱨᱠᱤ ᱡᱟᱦᱟᱸᱭ ᱵᱟᱵᱩ ᱛᱤᱠᱟᱹ ᱱᱟᱠᱚ ᱩᱱᱠᱩ ᱮᱠᱷᱟᱱ ᱠᱚ ᱦᱤᱡᱩᱜ-ᱟ ᱛᱚ ᱛᱤᱦᱧ ᱥᱚᱢᱚ ᱚᱠᱛᱚ ᱠᱚᱠᱚ ᱧᱟᱢᱟ ᱛᱚ?
ᱦᱮᱸ ᱢᱮᱱ ᱦᱩᱭ ᱠᱟᱱᱟ ᱞᱟᱦᱟ ᱨᱮᱜᱮ ᱜᱚᱞᱯᱚ ᱚᱱᱟ ᱠᱚᱫᱚ ᱦᱩᱭ ᱠᱟᱱᱟ ᱡᱚᱛᱚ ᱦᱚᱲᱜᱮ ᱢᱮᱱ ᱦᱩᱭ ᱠᱟᱱᱟ᱾ ᱢᱮᱱ ᱦᱩᱭ ᱠᱟᱱᱟ ᱡᱮ ᱛᱮᱦᱮᱧ ᱠᱟᱹᱭᱮ ᱚᱭ ᱪᱟᱴᱴᱟ ᱥᱮᱜ ᱠᱷᱟᱱ ᱦᱤᱡᱩᱜ ᱛᱟᱵᱚᱱ ᱯᱮ᱾ ᱛᱟᱹᱱ ᱫᱚ ᱥᱮᱴᱮᱨ ᱫᱚᱠᱚ ᱥᱮᱴᱮᱨ ᱠᱟᱱᱟ ᱦᱳᱭᱛᱳ ᱦᱚᱜᱚᱭ ᱠᱤᱪᱷᱩ ᱦᱚᱲ ᱫᱚᱠᱚ ᱥᱮᱴᱮᱨ ᱟᱠᱟᱱᱟ
ᱟᱫᱚ ᱩᱱᱠᱩ ᱫᱚ ᱚᱯᱷᱤᱥᱟᱨ ᱠᱚᱲᱟ ᱛᱚ ᱢᱟᱱᱮ ᱩᱱᱠᱩ ᱟᱫᱚ ᱚᱱᱟ ᱟᱯᱚ ᱟᱠᱚ ᱟᱠᱩ ᱚᱯᱷᱤᱥ ᱠᱚ ᱵᱟᱹᱜᱤ ᱠᱟᱛᱮᱜ ᱟᱫᱚ ᱚᱠᱛᱚ ᱠᱚᱠᱚ ᱧᱟᱢᱟ ᱥᱮ ᱵᱟᱝ ᱚᱱᱮ ᱚᱱᱟ ᱜᱮ ᱠᱟ
ᱦᱩᱸ ᱵᱟ ᱟᱫᱚ ᱞᱟᱦᱟ ᱨᱮᱜᱮ ᱢᱮᱱᱫᱚ ᱦᱩᱭ ᱠᱟᱱ ᱛᱟᱦᱮᱸ ᱦᱩᱭᱱᱟ ᱢᱤᱜ ᱥᱚᱯᱛᱟ ᱜᱟᱱ ᱫᱚ ᱞᱟᱹᱭ ᱦᱩᱭ ᱞᱮᱱᱟ ᱡᱮ ᱱᱚᱣᱟ ᱫᱤᱱᱛᱮ ᱱᱚᱝᱠᱟ ᱵᱚᱱ ᱫᱩᱲᱩᱵ ᱢᱟ ᱵᱮᱥ ᱚᱱᱟ ᱜᱮ᱾ ᱜᱚᱞᱯᱷᱚᱭ ᱦᱩᱭᱩᱜ ᱢᱟ ᱦᱩᱸ᱾
ᱟᱹᱰᱤ ᱱᱟᱯᱟᱭ ᱠᱟᱛᱷᱟ ᱛᱟᱞᱮ, ᱮᱜ ᱫᱚᱠᱟᱱ ᱠᱚᱨᱮᱜ ᱫᱚ ᱡᱩᱫᱤ ᱟᱵᱚ ᱛᱮᱱᱟᱜ ᱠᱷᱟᱱ ᱵᱚᱱ ᱫᱚ ᱠᱟᱱᱟ ᱠᱷᱟᱡ ᱪᱮᱫ ᱠᱚᱵᱚᱱ ᱫᱚᱠᱟᱱᱟ ᱚᱱᱮ ᱚᱱᱟᱜᱮ ᱱᱟᱜ ᱠᱷᱟᱡ ᱵᱟᱝ ᱩᱭᱦᱟᱹᱨᱛᱮ ᱵᱟᱝ ᱧᱟᱢᱚᱜ ᱠᱟᱱᱟ᱾
ᱦᱮᱸ ᱞᱟᱦᱟ ᱛᱮᱢᱟ ᱱᱩᱱᱟᱹᱜ ᱵᱚᱲᱚ ᱴᱩᱨᱱᱟᱢᱮᱱᱴ ᱫᱚ ᱵᱟᱝ ᱦᱩᱭ ᱪᱳᱣ ᱠᱟᱱᱟ ᱢᱟᱱᱮ ᱫᱚ ᱫᱚᱠᱟᱱ ᱥᱮᱫ ᱛᱮ ᱵᱚᱞᱛᱮ ᱜᱮᱞᱮ᱾
ᱦᱮᱸ ᱦᱮᱸ᱾ ᱛᱟᱞᱦᱮ ᱚᱱᱠᱟ ᱢᱟᱜ ᱦᱳᱴ ᱦᱳᱴᱮᱞ ᱠᱚᱦᱚᱸ ᱵᱚᱱ ᱫᱚᱦᱚᱭᱟ ᱥᱮ ᱪᱮᱫ? ᱯᱷᱟᱭᱤᱵᱷ ᱤᱥᱴᱟᱨ ᱦᱳᱴᱮᱞ ᱠᱚ ᱢᱤᱜᱴᱮᱱ ᱵᱟᱨᱭᱟ ᱫᱚᱦᱚᱭ ᱦᱩᱭᱩᱜᱼᱟ᱾ ᱡᱟᱦᱟᱸ ᱠᱚᱨᱮ ᱵᱤᱨᱤᱭᱟᱱᱤ ᱠᱚ ᱪᱟᱣᱢᱤᱱ ᱦᱳᱭ ᱦᱳᱭ᱾ ᱮᱸ ᱥᱟᱺᱜᱤᱧ ᱥᱟᱺᱜᱤᱧ ᱠᱚᱨᱮᱱ ᱯᱞᱮᱭᱟᱨ ᱦᱳᱭ ᱦᱳᱭ ᱦᱳ᱾ ᱵᱤᱨᱭᱟᱱᱤ ᱠᱚ ᱡᱮᱢᱚᱱ ᱧᱟᱢᱚᱜ ᱢᱟ ᱦᱮᱸ ᱦᱮᱸ᱾
ᱦᱩᱸ᱾
ᱫᱚᱨᱥᱚᱠ ᱠᱚ ᱚᱱᱟ ᱠᱚ ᱱᱚᱣᱟ ᱠᱚᱨᱮᱱ ᱫᱚᱨᱥᱚᱠ ᱠᱚ ᱟᱹᱣᱨᱤ ᱠᱚ ᱡᱚᱢ ᱵᱟᱲᱟᱭᱟ ᱛᱚ᱾
ᱦᱮᱸ ᱚᱱᱟᱜᱮ᱾
ᱟᱫᱚ ᱚᱱᱟ ᱠᱚ ᱡᱩᱫᱤ ᱵᱚᱱ ᱯᱷᱟᱰ ᱫᱟᱲᱮᱭᱟᱜᱼᱟ ᱛᱟᱞᱦᱮ ᱛᱚ ᱟᱹᱰᱤᱜᱮ ᱵᱷᱟᱹᱜᱤ ᱠᱚᱜ ᱜᱮᱭᱟ, ᱥᱮ ᱪᱮᱫ?
ᱦᱩᱸ᱾ ᱟᱨᱚ ᱡᱩᱫᱤ ᱡᱟᱦᱟᱱᱟᱜ ᱚᱱᱠᱟ ᱵᱚᱱ
ᱟᱫᱚ ᱡᱩᱫᱤ ᱡᱟᱦᱟᱱᱟᱜ ᱚᱱᱠᱟ ᱵᱚᱞᱛᱮ ᱦᱮᱸ ᱥᱟᱣᱩᱱᱰ ᱠᱚᱨᱮᱱᱟᱜ ᱫᱚ ᱪᱮᱜ ᱞᱮᱠᱟ, ᱛᱤᱱᱟᱹᱜ ᱜᱟᱱ ᱥᱟᱣᱩᱱᱰ ᱵᱚᱱ ᱟᱹᱜᱩᱭᱟ ᱟᱨ ᱠᱤ᱾ ᱢᱟᱱᱮ ᱯᱮᱭᱟ ᱯᱩᱱᱭᱟ ᱥᱮᱴ ᱛᱚ ᱱᱟᱜ ᱠᱷᱟᱱ ᱞᱟᱜᱟᱜ ᱜᱮᱭᱟ᱾
ᱥᱟᱣᱩᱱᱰ ᱫᱚ ᱞᱟᱹᱭ ᱦᱩᱭᱩᱜ ᱠᱟᱱᱟ ᱠᱟᱹᱡ ᱪᱩᱞᱩᱝ ᱵᱷᱟᱜᱮ ᱧᱚᱣᱟᱜ ᱜᱮ ᱠᱟᱨᱚᱱ ᱢᱩᱪᱟᱹᱫ ᱨᱮ ᱦᱟᱝᱜᱟᱢᱟ ᱵᱚᱱ ᱦᱩᱭ ᱪᱚᱭᱟᱛᱚ ᱦᱟᱸᱜ ᱠᱷᱟᱱ ᱾ ᱯᱷᱟᱭᱱᱮᱞ ᱞᱟᱦᱟ᱾ ᱠᱟᱹᱡ ᱪᱩᱞᱩᱝ ᱠᱟᱡᱮ ᱟᱛᱳ ᱠᱚᱨᱮᱱ ᱦᱩᱸ᱾ ᱟᱹᱛᱩ ᱠᱚᱨᱮᱱ ᱟᱹᱛᱩ ᱠᱚᱨᱮᱱ ᱢᱟᱹᱭ ᱜᱤᱫᱽᱨᱟᱹ ᱠᱚᱦᱚᱸ ᱞᱟᱹᱭ ᱦᱩᱭ ᱠᱟᱱᱟ ᱡᱮ ᱢᱮᱱᱛᱮ ᱱᱚᱝᱠᱟᱜ ᱦᱟᱜ ᱠᱷᱟᱱ ᱮᱱᱮᱡ ᱦᱩᱭᱩᱜ᱾ ᱛᱟᱵᱚᱱ ᱯᱮ ᱮᱠᱷᱟᱱ ᱥᱤᱨᱯᱟᱹ ᱫᱚᱞᱮ ᱮᱢᱟ ᱯᱮᱭᱟ ᱦᱟᱜ ᱠᱷᱟᱱ ᱩᱱ ᱫᱚ᱾᱾ ᱚᱥᱩᱵᱤᱫᱷᱟ ᱵᱟᱹᱱᱩᱜ᱾
ᱦᱮᱸ ᱦᱮᱸ ᱦᱸᱮ, ᱦᱮᱸ ᱦᱮᱸ ᱟᱫᱚ ᱚᱱᱮ ᱛᱚ ᱫᱚᱨᱥᱚᱠ ᱠᱷᱚᱱᱟᱜ ᱜᱮ ᱦᱮᱱᱟᱜ ᱠᱷᱟᱡ ᱡᱩᱫᱤ ᱴᱤᱠᱤᱴ ᱵᱚᱱ ᱫᱚᱦᱚᱭᱟ ᱞᱟᱠᱷ ᱰᱮᱲ ᱞᱟᱠᱷ ᱴᱟᱠᱟ ᱫᱚ ᱱᱟᱜ ᱠᱷᱟᱡ ᱚᱸᱰᱮ ᱠᱷᱚᱱᱟᱜ ᱜᱮ ᱩᱰᱩᱠ ᱛᱟᱵᱚᱱᱟ ᱟᱫᱚ ᱚᱱᱟ ᱠᱚᱜᱮ ᱵᱚᱱ ᱮᱢᱟᱣ ᱟᱠᱚᱣᱟᱣᱟ ᱱᱟᱜ᱾ ᱦᱳᱭ ᱥᱮ ᱵᱟᱝ?
ᱚᱱᱮᱜᱮ ᱛᱟᱞᱦᱮ ᱟᱨᱚ ᱚᱱᱮ ᱠᱚ ᱪᱮᱫ ᱠᱚ ᱟᱨ ᱪᱮᱫ ᱠᱚ ᱵᱮᱵᱚᱥᱛᱷᱟ ᱜᱟᱱᱚᱜᱼᱟ ᱢᱟᱥᱮ ᱛᱟᱦᱞᱮ ᱞᱟᱹᱭ ᱛᱟᱵᱚᱱ ᱢᱮ᱾
ᱟᱫᱚ ᱚᱱᱮ ᱚᱱᱟ ᱠᱚᱜᱮ ᱟᱨ ᱥᱴᱮᱮᱡ-ᱯᱷᱮᱥᱴᱮᱡ ᱫᱚ ᱢᱟᱱᱮ ᱛᱚᱠ ᱢᱟᱱᱮ ᱫᱟᱢᱤ ᱧᱚᱜ ᱜᱮ ᱡᱮᱢᱚᱱ ᱠᱟᱞᱟᱠᱟᱨᱟᱜ ᱥᱴᱮᱡᱟᱱᱮ ᱚᱝ‌ ᱚ ᱢᱟᱱᱮ ᱠᱟᱹᱴᱤᱡ ᱫᱟᱢᱤ ᱧᱚᱜ ᱜᱮᱵᱚᱱ ᱥᱴᱮᱡᱟ ᱟᱨᱠᱤ, ᱡᱮᱢᱚᱱ ᱟᱨᱚ ᱚᱱᱠᱟ ᱯᱮᱲᱟ ᱠᱚᱠᱚ ᱦᱤᱡᱩᱜᱼᱟᱛᱚ ᱱᱮᱣᱛᱟ ᱯᱮᱲᱟ ᱠᱚ᱾ ᱩᱱᱠᱩ ᱡᱩᱫᱤ ᱚᱱᱟ ᱥᱴᱮᱡ ᱡᱮᱢᱚᱱ ᱡᱩᱫᱤ ᱨᱟᱹᱯᱩᱫᱚᱜᱼᱟ ᱛᱟᱦᱞᱮ ᱟᱨᱚ ᱡᱷᱟᱢᱮᱞᱟ ᱢᱮᱱᱟᱜᱼᱟ ᱥᱮ ᱪᱮᱫ? ᱦᱮᱸ, ᱟᱫᱚ ᱚᱱᱟ ᱦᱚᱛᱮᱡ ᱛᱮ ᱠᱮᱴᱮᱡ ᱥᱮᱴᱮᱡ ᱢᱮᱲᱦᱮᱫ ᱠᱚᱨᱮᱱᱟᱜ ᱜᱮ ᱟᱹᱜᱩ ᱞᱮᱠᱷᱟᱱ ᱵᱷᱟᱹᱜᱤ ᱠᱚᱜᱼᱟ ᱟᱨᱠᱤ᱾
ᱟᱨ ᱟᱨ ᱢᱤᱫᱴᱟᱝ ᱦᱩᱭᱩᱜ ᱠᱟᱱᱟ ᱠᱟᱛᱷᱟ ᱡᱮ ᱤᱭᱟᱹ ᱟᱹᱜᱩ ᱦᱩᱭ ᱠᱟᱱᱟ ᱡᱟ ᱵᱚᱞᱮ ᱢᱮᱱ ᱟᱦᱩ ᱠᱟᱱᱟ ᱟᱹᱜᱩ ᱢᱟᱱᱮ ᱱᱮᱴ ᱠᱚ ᱟᱨᱠᱤ᱾ ᱡᱟᱦᱟᱸ ᱜᱳᱞᱠᱤᱯᱟᱨ ᱨᱮᱱᱟᱜ ᱱᱮᱴ ᱠᱚᱛᱟᱵᱚᱱ, ᱞᱟᱭᱤᱥ ᱢᱮᱱᱟᱜ ᱚᱱᱟ ᱤᱭᱟᱹ ᱠᱚ᱾ ᱢᱟᱱᱮ ᱠᱚᱨᱱᱟᱨ ᱨᱮᱱᱟᱜ ᱚᱱᱮ ᱡᱷᱟᱱᱰᱟ ᱠᱚ᱾ ᱚᱱᱟ ᱠᱚ ᱟᱹᱜᱩ ᱦᱩᱭ ᱠᱟᱱᱟ ᱟᱹᱜᱩ ᱫᱚ᱾ ᱟᱫᱚ ᱚᱱᱟ ᱨᱮᱱᱟᱜ ᱦᱚᱵᱚᱱ ᱦᱤᱥᱟᱹᱵᱟᱜ ᱠᱷᱟᱱ᱾ ᱡᱚᱛᱚ ᱦᱚᱲ ᱦᱮᱡ ᱞᱮᱱ ᱜᱮᱵᱚᱱ ᱛᱟᱨᱯᱚᱨᱮᱜ ᱠᱷᱟᱱ ᱚᱱᱟ ᱠᱚ ᱦᱤᱥᱟᱹᱵ ᱦᱩᱭᱩᱜᱼᱟ᱾
ᱟᱪᱪᱷᱟ, ᱴᱷᱤᱠ ᱜᱮᱭᱟ ᱛᱟᱦᱞᱮ ᱦᱚᱜᱼᱚᱭ ᱥᱮᱴᱮᱨᱚᱜ ᱠᱟᱹᱱᱟᱹᱧ ᱟᱫᱚ ᱤᱱᱠᱟᱹᱜᱮ, ᱦᱮᱸᱥᱮ ᱪᱮᱫ?
ᱦᱮᱸ ᱱᱚᱸᱰᱮ ᱦᱮᱡ ᱠᱟᱛᱮᱜ ᱜᱮ ᱫᱮᱞᱟ ᱵᱚᱱ ᱜᱚᱞᱯᱚᱭᱟ᱾
ᱦᱮᱸ ᱪᱚ ᱛᱟᱦᱚᱞᱮ ᱦᱚᱸᱜᱼᱚᱭ᱾